ᱡᱚ
ᱦᱮᱞᱳᱣ ᱡᱚᱦᱟᱨ ᱜᱮ᱾ ᱤᱧᱟᱹᱜ ᱟᱲᱟᱝ ᱵᱮᱥ ᱛᱮ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟᱢ᱾
ᱟᱪᱪᱷᱟ᱾
ᱦᱚᱭ᱾
ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱪᱤᱠᱟ ᱜᱮ ᱵᱟᱝ, ‌ ᱡᱚᱢ ᱵᱟᱲᱟ ᱠᱟᱛᱮᱫ ᱱᱟᱥᱮᱱᱟᱜ ᱡᱤᱨᱟᱹᱣ ᱵᱟᱲᱟ ᱦᱩᱭ ᱟᱠᱟᱱᱟ᱾
ᱚ ᱛᱮᱦᱮᱱ ᱫᱚ ᱪᱮᱫ ᱯᱮ ᱩᱛᱩᱞᱟ?
ᱟᱛᱩ ᱞᱮᱜᱼᱟ ᱞᱮ ᱥᱩᱠᱨᱤ ᱡᱤᱞ᱾
ᱚ ᱥᱮ ᱟᱯᱮ ᱥᱮᱫ ᱫᱚ ᱛᱤᱱᱟᱹᱜ ᱠᱟᱛᱮ ᱠᱤᱞᱚ?
ᱦᱮᱸ ᱪᱟᱞᱟᱜ ᱠᱟᱱ ᱜᱮᱭᱟ ᱮᱠᱷᱚᱱ ᱫᱚ ᱫᱟᱢ ᱠᱚ ᱫᱚᱢᱮ ᱵᱮᱥᱤᱭᱟ ᱠᱟᱱᱟ ᱛᱚ᱾ ᱱᱤᱛᱚᱜ ᱦᱮᱸ ᱱᱤᱛᱚᱜ ᱚᱱᱟ ᱛᱮᱦᱤᱧ ᱠᱤᱨᱤᱧ ᱦᱩᱭ ᱠᱟᱱ ᱛᱟᱦᱮᱱᱟ ᱥᱟᱲᱦᱮ ᱛᱤᱱᱥᱚ ᱠᱷᱚᱡ ᱫᱚ ᱪᱟᱹᱞᱩᱜ ᱠᱟᱱᱟ᱾
ᱟᱪᱷᱟ ᱟᱯᱮᱥᱮᱫ ᱫᱚ ᱩᱱᱠᱩ ᱨᱚᱜᱟ ᱚᱱᱟ ᱠᱟᱹᱴᱤᱡ ᱥᱩᱠᱨᱤ ᱥᱮ ᱞᱟᱹᱴᱩ ᱥᱩᱠᱨᱤ ᱠᱚ ᱧᱟᱢᱚᱜ ᱜᱮᱭᱟ
ᱢᱟᱱᱮ ᱥᱩᱠᱨᱤ ᱫᱚ ᱡᱚᱛᱚ ᱨᱚᱠᱚᱢ ᱜᱮ ᱢᱮᱱᱟᱜ ᱠᱚᱣᱟ ᱡᱚᱛᱚ ᱨᱚᱠᱚᱢ ᱠᱚ ᱟᱹᱥᱩᱞ ᱟᱠᱟᱫ ᱠᱚᱣᱟ᱾ ᱩᱱᱠᱩ ᱵᱤᱫᱮᱥᱤ ᱥᱩᱠᱨᱤ ᱦᱚᱸᱠᱚ ᱮᱠᱷᱚᱱ ᱫᱚ ᱚᱱᱮ ᱥᱚᱨᱠᱟᱨ ᱠᱷᱚᱡ ᱞᱮᱠᱟᱜᱮ ᱮᱢᱚᱜ ᱠᱟᱱᱟ ᱠᱚ ᱚᱱᱠᱟ ᱢᱚᱦᱤᱞᱟ ᱥᱚᱢᱤᱛᱤ ᱠᱚ ᱧᱟᱢᱮᱫ ᱠᱚᱣᱟ᱾ ᱟᱨ ᱠᱚ ᱟᱹᱥᱩᱞᱮᱫ ᱠᱚᱣᱟ ᱦᱚᱭ᱾
ᱵᱤᱫᱮᱥᱤ ᱥᱩᱠᱨᱤ ᱫᱚᱠᱚ ᱡᱟᱦᱟᱸᱭ ᱫᱚᱢᱮ ᱰᱷᱮᱨ ᱠᱚ ᱡᱤᱞᱟ ᱩᱱᱤ ᱥᱟᱴ ᱠᱤᱞᱚ ᱥᱚᱛᱟᱨ ᱠᱤᱞᱚ
ᱦᱚᱭ ᱦᱚᱭ ᱩᱱᱠᱩ ᱫᱚᱢᱮ ᱠᱚ ᱢᱚᱴᱟᱜ ᱫᱚ᱾
ᱟᱪᱷᱟ
ᱟᱦᱟᱭ ᱛᱟᱦᱞᱮ ᱟᱢ ᱫᱚ ᱪᱮᱢ ᱪᱤᱠᱟᱭᱫᱟ?
ᱤᱧ ᱦᱚᱸ ᱪᱮᱫ ᱦᱚᱸ ᱵᱟᱹᱧ ᱪᱤᱠᱟᱭᱮᱫᱼᱟ ᱱᱚᱜ ᱚᱭ ᱫᱟᱠᱟ ᱠᱚ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭᱩ ᱟᱠᱟᱱᱟ᱾
ᱚ ᱛᱷᱟᱞᱮ ᱟᱯᱮ ᱫᱚ ᱪᱮᱫ ᱠᱚ ᱯᱮ ᱩᱛᱩᱞᱮᱫᱟ?
ᱟᱞᱮ ᱟᱞᱮ ᱞᱮ ᱩᱛᱩ ᱞᱮᱫᱟ ᱫᱟᱹᱞ, ᱟᱞᱩ ᱵᱷᱟ. ᱡᱟ ᱟᱨ ᱯᱚᱴᱚᱞ ᱟᱞᱩ ᱥᱚᱭᱟᱵᱤᱱᱟᱛᱮ᱾ ᱢᱤᱫᱴᱟᱝ ᱥᱚᱵᱡᱤ
ᱦᱚᱭ
ᱟᱨ ᱚᱱᱛᱮ ᱫᱟᱜ ᱡᱟ. ᱯᱩᱫ ᱠᱚᱫᱚ ᱪᱮᱫ ᱞᱮᱠᱟ?
ᱦᱮᱸ ᱫᱟᱜ ᱠᱮᱫ ᱜᱮᱭᱟᱭ ᱢᱟᱱᱮ ᱦᱚᱞᱟ ᱟᱨ ᱛᱮᱦᱮᱧ ᱫᱚ ᱚᱱᱟ ᱵᱷᱟᱜᱤ ᱜᱤ ᱫᱟᱜ ᱠᱮᱫᱟᱭ᱾ ᱚᱱᱟ ᱦᱚᱞᱟ ᱥᱟᱨᱟ ᱧᱤᱫᱟᱹ ᱞᱮᱠᱟᱭ ᱫᱟᱜ ᱟᱠᱟᱫᱟ ᱫᱤᱭᱮ ᱯᱚᱨᱛᱮ ᱥᱮᱛᱟᱜᱦᱟ. ᱵᱤᱡ ᱥᱮᱛᱟᱜ ᱦᱚᱸᱭ ᱫᱟᱜ ᱟᱠᱟᱫᱟ᱾ ᱚᱱᱛᱮ ᱫᱚ?
ᱵᱟᱝ ᱦᱚᱞᱟ ᱫᱚ ᱨᱩᱢᱤᱞ ᱨᱤᱢᱤᱞ ᱜᱮ ᱨᱤᱢᱤᱞ ᱟᱠᱟᱫᱼᱟᱭ ᱫᱟᱜ ᱠᱚᱫᱚ ᱵᱟᱭ ᱫᱟᱜ ᱟᱠᱟᱫ᱾ ᱛᱮᱦᱮᱧ ᱦᱚᱸ ᱨᱤᱢᱤᱞ ᱥᱤᱛᱩᱝ ᱨᱤᱢᱤᱞ ᱥᱤᱛᱩᱝ ᱢᱟᱱᱮ ᱫᱚᱢᱮᱜᱮ ᱥᱤᱛᱩᱝᱤᱜ᱾ ᱟᱜᱮ ᱨᱤᱢᱤᱞ ᱟᱠᱟᱫ ᱚᱱᱠᱟ ᱫᱚ ᱵᱟᱝ᱾ ᱠᱟᱹᱴᱤᱡ ᱠᱟᱹᱴᱤᱡ ᱢᱟᱱᱮ ᱥᱤᱛᱩᱝᱮᱼᱟᱭ᱾
ᱦᱚᱭ ᱦᱚᱭ
ᱟᱨ ᱪᱟᱥ ᱠᱚᱫᱚ ᱛᱤᱱᱟᱹᱜ ᱥᱟᱺᱜᱤᱧ ᱯᱮ
ᱟᱨ ᱪᱟᱥ ᱠᱚᱫᱚ ᱚᱱᱠᱟ ᱮᱛᱚᱦᱚᱵ ᱵᱟᱲᱟ ᱦᱩᱭ ᱟᱠᱟᱱᱟ ᱚᱱᱟ ᱟᱯᱷᱚᱨ ᱠᱚ ᱮᱨ ᱦᱩᱭ ᱟᱠᱟᱱᱟ ᱫᱮᱭ ᱯᱚ ᱚᱱᱟ ᱠᱚᱜᱮ ᱱᱚᱜᱼᱚᱭ ᱚᱢᱚᱱᱚᱜ ᱠᱟᱱᱟ ᱨᱚᱦᱚᱭ ᱠᱚᱫᱚ ᱟᱹᱣᱨᱤᱭᱟᱜᱼᱟ ᱟᱯᱮᱥᱱ?
ᱟᱞᱮ ᱥᱮᱫ ᱦᱚᱸ ᱟᱹᱣᱨᱟᱜᱼᱟ ᱫᱟᱜ ᱠᱟᱹᱴᱤᱡ ᱠᱚᱢ ᱜᱮᱭᱟ᱾ ᱟ ᱯᱟᱞᱮ ᱠᱷᱟᱱᱤᱧ ᱞᱟᱹᱭᱮᱫᱼᱟ ᱢᱟᱱᱮ ᱪᱟᱥᱞ ᱞᱮᱠ ᱠᱟ ᱦᱤᱥᱟᱹᱵ ᱛᱮᱫᱚ ᱠᱟᱹᱴᱤᱡ ᱫᱟᱜ ᱠᱚᱢ ᱜᱮᱭᱟ ᱟᱫᱚ ᱩᱱᱟᱹᱜ ᱦᱚᱸ ᱵᱟᱝ ᱫᱚᱨ ᱟᱨ ᱠᱟ ᱚᱱᱮ ᱛᱚᱱᱫᱚ ᱛᱚᱞᱟ ᱜᱟᱪᱷᱤ ᱠᱚ ᱛᱮᱞᱮ ᱮᱨ ᱠᱟᱜ-ᱞᱮ ᱛᱚ, ᱛᱚᱞᱟ ᱞᱟᱹᱜᱤᱫ ᱛᱮ ᱟᱫᱚ
ᱦᱚᱭ
ᱚᱱᱟ ᱠᱷᱟᱹᱛᱤᱨ ᱛᱮ ᱱᱤᱛᱚᱝ ᱫᱚ ᱩᱱᱟᱹᱜ ᱫᱚ ᱵᱟᱝ ᱫᱚᱨᱠᱟᱨᱚᱜ ᱠᱟᱱᱟ ᱟᱨ ᱠᱟ. ᱴᱤᱡ ᱫᱤᱱ ᱚᱱᱟ ᱛᱚᱞᱟ ᱠᱚ ᱡᱮᱢᱱᱤ ᱦᱟᱨᱟᱜᱼᱟ ᱩᱱ ᱡᱚᱠᱷᱚᱡ ᱫᱚᱨᱠᱟᱨ ᱟᱫᱚ ᱩᱱᱜᱮ ᱫᱟᱜᱟᱭ ᱥᱮ ᱵᱟᱝᱟ ᱪᱚᱴ ᱪᱟᱸᱫᱚ ᱱᱤᱭᱟᱹ ᱫᱷᱟᱣ ᱠᱚ ᱞᱟᱹᱭᱮᱜᱼᱟ ᱠᱚᱢ ᱜᱮ ᱫᱟᱜᱟᱭ ᱪᱮᱛᱟ
ᱦᱮᱸ ᱚᱱᱠᱟ ᱜᱮᱛᱚ ᱤᱭᱟᱹ ᱠᱚᱨᱮ ᱠᱷᱚᱵᱚᱨ ᱠᱚᱨᱮ ᱟᱸᱡᱚᱢᱚᱜ ᱠᱟᱱᱟ ᱢᱮᱱᱫᱟᱠᱚ ᱱᱤᱭᱟᱹ ᱵᱟᱨ ᱫᱚ ᱩᱱᱫᱤᱱ ᱡᱟᱦᱟᱸ ᱛᱤᱱᱟᱜ ᱫᱟᱜ ᱵᱟᱲᱟᱭᱮᱫ ᱛᱟᱦᱮᱱᱟ ᱚᱱᱟ ᱠᱷᱚᱱ ᱫᱚ ᱠᱚᱢ ᱜᱮ ᱦᱩᱭᱩᱜᱼᱟ ᱥᱮ ᱟᱠᱟᱞ ᱟᱠᱟᱞ ᱞᱮᱠᱟ᱾
ᱦᱮᱸ ᱢᱟᱱᱮ ᱥᱮᱴᱮᱞᱟᱭᱤᱴ ᱛᱮ ᱧᱮᱞ ᱦᱩᱭ ᱧᱮᱞ ᱠᱮᱜᱼᱟ ᱠᱚ ᱵᱟᱝᱢᱟ ᱟᱵᱚ ᱵᱷᱟᱨᱚᱛ ᱨᱮ ᱞᱟᱹᱭᱮᱼᱟ ᱠᱚ ᱨᱤᱢᱤᱞ ᱠᱟᱹᱴᱤᱡ ᱠᱚᱢ ᱜᱮᱭᱟ ᱢᱟᱱᱮ ᱢᱟᱲᱟᱝ ᱡᱟᱦᱟᱸᱞᱮᱠᱟ ᱛᱟᱦᱮᱸ ᱠᱟᱱᱟ ᱚᱱᱠᱟ ᱱᱮᱥ ᱫᱚ ᱵᱟᱹᱪᱩᱜ ᱟᱱᱟ᱾
ᱦᱚᱭ ᱚᱱᱠᱟ ᱟᱫᱚ ᱠᱚ ᱞᱟᱹᱭᱟ ᱟᱫᱚ ᱪᱮᱫ ᱪᱮᱠᱟᱜ ᱠᱟᱱᱟ ᱦᱟᱸᱜ ᱧᱮᱞ ᱦᱩᱭᱩᱜᱼᱟ ᱪᱤᱠᱟᱭᱮᱫᱟᱭ᱾
ᱦᱮᱸ ᱟᱫᱚ ᱫᱚᱢᱮ ᱢᱟᱜ ᱫᱟᱨᱮ ᱠᱚᱠᱚ ᱢᱟᱜ ᱠᱮᱜᱼᱟ ᱥᱮ ᱟᱫᱚ ᱞᱟᱹᱭᱟᱠᱚ ᱫᱟᱨᱮ ᱠᱷᱚᱱ ᱡᱟᱦᱟᱸ ᱢᱚᱥᱪᱟᱹᱨᱟᱭᱤᱡ ᱢᱟᱱᱮ ᱟ ᱱᱚᱢᱤ ᱵᱷᱟᱯ ᱢᱟᱱᱮ ᱞᱚᱦᱚᱫ ᱵᱷᱟᱯ ᱚᱱᱟ ᱥᱮᱨᱢᱟ ᱵᱟᱭ ᱚᱨ ᱢᱟᱱᱮ ᱵᱟᱭ ᱪ ᱢᱟᱱᱮ ᱪᱮᱛᱟᱱ ᱥᱮᱫ ᱵᱟᱝᱮ ᱪᱟᱞᱟᱣ ᱞᱟᱱᱟ ᱢᱟᱱᱮ ᱱᱚᱥᱚᱢ ᱡᱟᱦᱟᱸ ᱫᱚ ᱟᱫᱚ ᱚᱱᱟ ᱠᱷᱟᱹᱛᱤᱨ ᱛᱮ ᱡᱟᱦᱟᱸ ᱛᱤᱱᱟᱹᱜ ᱥᱮᱨᱢᱟᱨᱮ ᱨᱤᱢᱤᱞ ᱛᱟᱦᱮᱸ ᱠᱟᱱᱟ ᱟᱫᱚ ᱚᱱᱟ ᱠᱚᱫᱚ ᱡᱚᱛᱚ ᱩ ᱥᱟᱦᱟ ᱟᱠᱟᱱᱟ ᱞᱟᱹᱭ ᱟᱠᱚ ᱚᱱᱟ ᱤᱭᱟᱹ ᱥᱮᱫ ᱪᱟᱞᱟᱣ ᱟᱠᱟᱱᱟ ᱢᱟᱭᱟᱝᱢᱟᱨ ᱥᱮᱫ ᱚᱱᱛᱮ ᱮᱸ ᱤᱭᱟᱹ ᱠᱮᱫᱼᱟ ᱢᱮᱱᱮ ᱦᱚᱭᱛᱮ ᱪᱟᱞᱟᱣ ᱮᱱᱟ
ᱦᱳᱭ
ᱟᱫᱚ ᱡᱟᱭᱦᱳᱠ ᱚᱱᱠᱟ ᱜᱮ ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱠᱚᱫᱚ ᱠᱟᱹᱢᱤ ᱠᱚᱫᱚ ᱛᱚ ᱚᱱᱠᱟ ᱫᱚ ᱵᱟᱹᱱᱩᱜ ᱠᱟᱜᱼᱟ ᱫᱤᱭᱮ ᱯᱚᱨ ᱚᱱᱠᱟ ᱱᱚᱝᱠᱟ ᱜᱮ ᱛᱟᱦᱮᱸ ᱦᱳᱭᱩᱜ ᱠᱟᱱᱟ ᱡᱟᱦᱟᱱᱟᱜ ᱠᱩ ᱦᱟᱞᱠᱟ ᱦᱟᱞᱠᱟ ᱚᱲᱟᱜ ᱠᱚ ᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ
ᱟᱨ ᱪᱟᱥ ᱵᱟᱥ ᱫᱚ ᱛᱟᱦᱮ ᱦᱩᱲᱩ ᱥᱚᱢᱩᱝ ᱯᱮ ᱪᱟᱥᱟ ᱥᱮ ᱮᱴᱟᱜ ᱦᱚᱸᱯᱮ ᱪᱟᱥᱟ?
ᱦᱮᱸ ᱪᱟᱥᱵᱟᱥ ᱫᱚ ᱡᱚᱛᱚ ᱜᱮ ᱦᱩᱭᱩᱜᱼᱟ ᱢᱟᱱᱮ ᱫᱚᱢᱮ ᱠᱟᱛᱮᱱ ᱫᱚ ᱵᱟᱝ ᱦᱟᱞᱠᱟ ᱦᱟᱞᱠᱟ ᱢᱟᱱᱮ ᱡᱚᱢ ᱵᱟᱲᱟ ᱠᱚ ᱞᱟᱹᱜᱤᱫ ᱜᱮᱭᱟ ᱵᱟᱲᱜᱮ ᱢᱮᱱᱟᱜᱼᱟ ᱠᱟᱹᱴᱤᱡᱟᱝ ᱡᱟᱭᱜᱟ ᱨᱮ ᱡᱟᱦᱟᱸᱱᱟᱜ ᱮᱢ ᱮᱨ ᱠᱟᱫᱟ ᱵᱮᱸᱜᱟᱲ ᱠᱚ ᱵᱤᱞᱟᱛᱤ ᱠᱚ ᱦᱟᱞᱠᱟ ᱦᱟᱞᱠᱟ ᱜᱮ ᱟᱯᱮ ᱥᱮᱱ?
ᱟᱞᱮᱥᱮᱫ ᱫᱚ ᱥᱚᱵᱡᱤ ᱠᱚᱫᱚ ᱠᱷᱩᱵ ᱢᱟᱱᱮ ᱚᱱᱠᱟ ᱫᱚ ᱵᱟᱞᱮ ᱨᱚᱦᱚᱭ ᱜᱮᱭᱟ ᱢᱟᱱᱮ ᱦᱩᱲᱩᱜ ᱜᱮ ᱵᱤᱥ ᱡᱟᱹᱥᱛᱤ ᱠᱟᱛᱮ ᱠᱚ ᱨᱚᱦᱚᱭᱟ ᱟᱨ ᱵᱟᱲᱜᱮ ᱠᱚᱨᱮ ᱠᱚ ᱠᱟᱹᱴᱤᱡ ᱠᱟᱹᱴᱤᱡ ᱠᱚ ᱮᱨ ᱨᱚᱦᱚᱭ ᱵᱟᱲᱟ ᱠᱟᱜᱼᱟ ᱜᱷᱟᱸᱜᱽᱨᱟ ᱠᱚ ᱟ ᱦᱚᱛᱼᱼ ᱛᱚᱫ ᱠᱚ ᱢᱟᱱᱮ ᱱᱤᱛᱚᱝ ᱡᱟᱹᱯᱩᱫ ᱫᱤᱱ ᱨᱮ ᱡᱟᱦᱟᱸ ᱥᱟᱹᱨᱩ ᱠᱚᱠᱚ ᱨᱚᱦᱚᱭ ᱠᱟᱜᱼᱟ ᱥᱟᱥᱟᱝ ᱠᱚ ᱟᱨ ᱟᱫᱷᱮᱠ ᱠᱚᱫᱚ ᱟᱫᱟ ᱠᱚᱠᱚ ᱨᱚᱦᱚᱭ ᱠᱟᱜᱼᱟ ᱡᱟᱦᱟᱸᱭ ᱟᱜ ᱵᱮᱥ ᱦᱩᱭᱩᱜ ᱠᱷᱟᱱ ᱟᱨ ᱵᱟᱹᱫᱽ ᱠᱷᱮᱛ ᱠᱚᱨᱮ ᱫᱚ ᱦᱩᱲᱩ ᱜᱮᱠᱚ ᱪᱟᱥᱟ ᱚᱱᱟ ᱦᱚᱸ ᱢᱤᱫ ᱥᱤᱡᱮᱱ ᱟᱯᱮ ᱥᱮᱫ ᱫᱚ?
ᱟᱞᱮᱥᱮᱫ ᱦᱚᱸ ᱱᱚᱜᱼᱚᱭ ᱱᱚᱣᱟ ᱡᱟᱹᱯᱩᱫ ᱫᱤᱱᱟᱜ ᱦᱩᱲᱩ ᱜᱮ ᱫᱷᱚᱨᱚᱱ ᱦᱩᱲᱩ ᱫᱚ ᱵᱟᱠᱚ ᱨᱚᱦᱚᱭᱟ
ᱟᱪᱪᱷᱟ ᱟᱞᱮ ᱥᱮᱫ ᱦᱚᱸ ᱢᱟᱱᱮ ᱮᱴᱟᱜ ᱥᱮᱫ ᱠᱚᱧ ᱧᱮᱞ ᱵᱟᱲᱟ ᱟᱠᱟᱜᱼᱟ ᱫᱷᱚᱨᱚᱱ ᱦᱩᱲᱩ ᱠᱚᱠᱚ ᱡᱮᱢᱚᱱ ᱦᱩᱭ ᱠᱟᱛᱮᱜ ᱠᱚ ᱨᱟᱠᱟᱵ ᱠᱮᱜᱼᱟ ᱱᱤᱛᱚᱝ ᱫᱚ ᱱᱤᱛᱚᱝ ᱫᱚ ᱟᱨᱦᱚᱸ ᱡᱟᱹᱯᱩᱫ ᱦᱩᱲᱩ ᱠᱚ ᱪᱟᱥ
ᱦᱳᱭ ᱦᱳᱭ ᱟᱫᱚ ᱦᱳᱭ ᱟᱫᱚ ᱟᱞᱮ ᱴᱷᱮᱱ ᱫᱚ ᱫᱟᱜ ᱠᱚᱨᱮᱱᱟᱜ ᱚᱥᱩᱵᱤᱫᱟ ᱠᱚ ᱢᱮᱱᱟᱜᱼᱟ ᱚᱱᱟ ᱦᱚᱛᱮᱜ ᱛᱮᱜᱮ ᱪᱟᱥ ᱠᱚᱫᱚ ᱢᱤᱫ ᱫᱷᱟᱣ ᱜᱮ ᱦᱩᱭᱩᱜᱼᱟ ᱜᱟᱰᱟ ᱠᱚ ᱵᱟᱹᱱᱩᱜᱼᱟ ᱟᱨ ᱫᱤᱭᱮᱯᱚᱨ ᱚᱱᱟ ᱥᱟᱵᱢᱥᱟᱞ ᱠᱚᱫᱚ ᱠᱚ ᱪᱟᱥᱟ ᱛᱚ ᱚᱱᱛᱮ ᱫᱚ ᱡᱟᱦᱟᱸ ᱵᱟᱨ ᱫᱷᱟᱣ ᱦᱩᱭᱩᱜ ᱟᱞᱮᱥᱮᱱ ᱫᱚ ᱚᱱᱟ ᱠᱚᱦᱚᱸ ᱵᱟᱹᱱᱩᱜᱼᱟ
ᱚ ᱟᱞᱮ ᱥᱮᱫ ᱦᱚᱸ ᱟᱞᱮᱥᱮᱫ ᱢᱟ ᱥᱟᱢᱟᱨᱥᱟᱞ ᱦᱚᱸ ᱵᱟᱹᱪᱩᱜ ᱟᱱᱟ ᱠᱷᱟᱹᱞᱤ ᱥᱮᱨᱢᱟ ᱡᱲᱤ ᱵᱚᱨᱥᱟ ᱜᱮ ᱟᱨ ᱠᱟᱹᱴᱤᱠ ᱠᱚᱢᱯᱟᱱᱤ ᱠᱚ ᱦᱮᱱᱟᱜᱼᱟ ᱥᱮ ᱟᱫᱚ ᱮᱴᱟᱜ ᱥᱮᱫ ᱡᱟᱦᱟᱸ ᱞᱮᱠᱟ ᱵᱮᱥᱮ ᱫᱟᱜᱟ ᱟᱞᱮ ᱟᱫᱚ ᱠᱟᱹᱴᱤᱡ ᱠᱳᱢᱯᱟᱹᱱᱤ ᱥᱩᱨ ᱫᱚ ᱵᱟᱞᱮ ᱥᱩᱨᱟ ᱢᱮᱱᱠᱷᱟᱱ ᱮᱱᱛᱮ ᱨᱮᱦᱚᱸ ᱦᱚᱸ ᱚᱱᱟ ᱠᱚᱢᱯᱟᱱᱤ ᱨᱮᱭᱟᱜ ᱚᱱᱟ ᱞᱚᱞᱚ ᱞᱚᱞᱚ ᱦᱚᱭ ᱪᱮᱛᱟᱱ ᱥᱮᱫ ᱨᱟᱠᱟᱵᱼᱟ ᱫᱚ ᱟᱞᱮ ᱫᱚ ᱠᱳᱢᱯᱟᱹᱱᱤ ᱠᱷᱚᱱ ᱠᱟᱹᱴᱤᱡ ᱱᱟᱛᱮ ᱢᱟᱱᱮ ᱡᱷᱟᱹᱞ ᱜᱮᱭᱟᱞᱮ ᱟᱫᱚ ᱮᱱᱛᱮ ᱮᱱᱛᱮ ᱨᱮᱦᱚᱸ ᱢᱟᱱᱮ ᱫᱟᱜ ᱫᱚ ᱚᱱᱠᱟ ᱫᱚ ᱵᱟᱭ ᱫᱟᱜᱟ ᱚᱱᱛᱮ ᱠᱷᱚᱱ ᱦᱚᱭ ᱫᱟᱜ ᱦᱤᱡᱩᱜ ᱨᱮᱦᱚᱸ ᱠᱳᱢᱯᱟᱱᱤᱭᱟᱜ ᱞᱚᱞᱚ ᱫᱷᱩᱣᱟᱹᱜ ᱛᱮ, ᱚᱱᱟ ᱨᱤᱢᱤᱞ ᱠᱚᱫᱚ ᱟᱞᱮᱥᱮᱫ ᱫᱚ ᱮᱠᱫᱚᱢ ᱯᱷᱟᱠᱟᱭᱟ ᱮᱴᱟᱜ ᱥᱮᱫ ᱤᱫᱤᱭᱟ, ᱚᱱᱮ ᱚᱱᱠᱟ ᱧᱮᱞ ᱵᱟᱲᱟ ᱦᱩᱭ ᱠᱟᱱᱟ᱾ ᱟᱨ ᱚ ᱦᱚᱲ ᱠᱚᱴᱷᱮᱱ ᱟᱨ ᱧᱮᱞ ᱵᱟᱲᱟ ᱱᱚᱣᱟ ᱦᱚᱲ ᱠᱚ ᱴᱷᱮᱱ ᱛᱚ ᱠᱩᱞᱤ ᱵᱟᱲᱟᱭ ᱡᱮ ᱟᱯᱮ ᱥᱮᱫ ᱦᱚᱞᱟᱭ ᱨᱤᱢᱤᱞ ᱠᱮᱫ ᱫᱚ ᱪᱮᱫ ᱞᱮᱠᱟᱭ ᱫᱟᱜ ᱠᱮᱫᱮᱜᱼᱟ ᱚᱱᱟᱛᱮ ᱵᱟᱰᱟᱭ ᱦᱩᱭ ᱠᱟᱱᱟ ᱡᱮ ᱚᱱᱠᱟᱭᱟᱭ ᱟᱞᱮ ᱥᱮᱫ ᱫᱚ᱾ ᱟᱯᱮ ᱥᱮᱫ ᱫᱚ ᱠᱳᱢᱯᱟᱱᱤ ᱠᱚ ᱢᱮᱱᱟᱜ ᱟᱥᱮ ᱵᱟᱝ?
ᱠᱚᱢᱯᱟᱱᱤ ᱠᱚᱫᱚ ᱢᱮᱱᱟᱜ ᱫᱚ ᱢᱮᱱᱟᱜᱼᱟ ᱢᱟᱱᱮ ᱫᱚᱢᱮ ᱥᱩᱨ ᱨᱮᱫᱚ ᱵᱟᱝ ᱢᱟᱱᱮ ᱫᱚᱥ ᱚᱱ ᱫᱚᱥ ᱵᱟᱨᱚ ᱠᱤᱞᱳᱢᱤᱴᱟᱨ ᱜᱟᱱ ᱦᱩᱭᱩᱜᱼᱟ ᱯᱷᱟᱨᱟᱠ᱾
ᱚᱦᱚ ᱟᱞᱮ ᱦᱚᱸ ᱚᱱᱠᱟ ᱜᱮ ᱢᱮᱱᱠᱷᱟᱱ ᱟᱞᱮ ᱥᱮᱫ ᱫᱚ ᱞᱟᱸᱴᱩ ᱞᱟᱹᱴᱩ ᱫᱚᱢᱮ ᱜᱟᱱ ᱚᱸᱰᱮ ᱢᱤᱫᱴᱟᱝ ᱢᱟ ᱞᱟᱹᱴᱩ ᱠᱳᱢᱯᱟᱱᱤ ᱢᱮᱱᱟᱜᱼᱟ, ᱡᱟᱦᱟᱸ ᱫᱚ ᱜᱟᱹᱰᱤ ᱵᱮᱱᱟᱜ ᱠᱟᱱᱟ᱾ ᱚᱱᱟ ᱟᱨ ᱟᱨ ᱢᱤᱫᱴᱟᱝ ᱫᱚ ᱮᱱᱮᱢ ᱦᱩᱰᱤᱧ ᱠᱟᱹᱴᱤᱡ ᱠᱟᱹᱴᱤᱡ ᱜᱟᱹᱰᱤ ᱨᱮᱭᱟᱜ ᱡᱟᱦᱟᱸ ᱯᱟᱴ ᱠᱚ ᱵᱮᱱᱟᱜ ᱠᱟᱱᱟ᱾ ᱟᱫᱚ ᱚᱱᱟ ᱠᱚ ᱫᱚᱢᱮ ᱰᱷᱮᱨ ᱜᱮ ᱢᱮᱱᱟᱜᱼᱟ᱾ ᱚᱱᱟ ᱠᱷᱟᱹᱛᱤᱨᱟᱜ ᱛᱮ ᱚᱱᱟ ᱚᱥᱩᱵᱤᱫᱷᱟ ᱢᱮᱱᱟᱜ ᱛᱟᱞᱮᱭᱟ ᱟᱞᱮ ᱥᱟᱞᱟᱜ ᱫᱚ᱾ ᱟᱞᱮ ᱠᱷᱚᱱᱚᱱ ᱥᱩᱨ ᱟᱹᱛᱩ ᱥᱮ ᱟᱞᱮ ᱥᱮᱫ ᱠᱷᱚᱱ ᱠᱟᱹᱴᱤᱡ ᱚᱱᱛᱮᱢ ᱪᱟᱞᱟᱣ ᱞᱮᱱᱠᱷᱟᱱ ᱦᱟᱹᱠᱩ ᱥᱮᱫ ᱫᱚ ᱵᱩᱨᱩ ᱥᱩᱨ ᱜᱮᱭᱟ ᱛᱚ ᱮᱱᱠᱷᱟᱱ ᱚᱱᱟ ᱠᱟᱹᱴᱤᱡ ᱮ ᱫᱟᱜᱽ ᱞᱮ ᱠᱷᱟᱱ ᱵᱩᱨᱩ ᱨᱮ ᱡᱟᱦᱟᱸ ᱛᱤᱱᱟᱹᱜ ᱫᱟᱜ ᱟ ᱧᱩᱨᱩᱜᱼᱟ ᱚᱱᱟ ᱠᱚ ᱡᱚᱛᱚ ᱞᱤᱸᱜᱤ ᱟᱬᱜᱚᱱᱟ ᱟᱠᱚᱣᱟᱜ ᱵᱟᱹᱫ ᱠᱚᱥᱮᱫ ᱟᱫᱚ ᱚᱱᱛᱮ ᱫᱚ ᱵᱮᱥ ᱜᱮ ᱦᱩᱭᱩᱜᱼᱟ᱾
ᱚᱻ
ᱟᱯᱮ ᱥᱮ ᱛᱚ ᱵᱩᱨᱩ ᱠᱚ ᱢᱮᱱᱟᱜ ᱟ ᱥᱮ ᱵᱟᱝ?
ᱚ ᱦᱳᱭ ᱵᱩᱨᱩ ᱢᱮᱱᱟᱜ-ᱟ ᱠᱟᱫᱟ᱾ ᱵᱩᱨᱩ, ᱱᱟᱹᱭ ᱥᱟᱱᱟᱢ ᱜᱮ ᱢᱮᱱᱟᱜᱼᱟ, ᱟᱫᱚ ᱱᱟᱹᱭ ᱫᱟᱜ ᱠᱚ ᱛᱮᱫᱚ ᱪᱟᱥ ᱫᱚ ᱵᱟᱝ ᱦᱩᱭᱩᱜᱼᱟ, ᱚᱱᱟ ᱚᱱᱟ ᱵᱩᱨᱩ ᱫᱚ ᱵᱩᱨᱩᱞᱮ ᱥᱩᱨᱟ ᱱᱟᱹᱭ ᱫᱚ ᱱᱟᱥᱮᱱᱟᱜ ᱯᱷᱟᱨᱟᱠ ᱧᱚᱜ ᱜᱮᱭᱟᱞᱮ᱾
ᱟᱪᱪᱷᱟ ᱵᱟᱝ ᱵᱩᱨᱩ ᱥᱩᱨ ᱠᱚᱨᱮ ᱡᱟᱦᱟᱸᱭᱟ ᱵᱟᱹᱫᱽ ᱜᱮ ᱵᱟᱹᱫᱽ ᱠᱷᱮᱛ ᱛᱟᱦᱮᱱᱟ, ᱩᱱᱠᱩ ᱢᱟ ᱵᱮᱥ ᱜᱮᱠᱚ ᱵᱮᱥ ᱜᱮ ᱪᱟᱥ ᱵᱟᱥᱟᱠᱚ ᱦᱩᱭᱩᱜᱼᱟ᱾
ᱦᱮᱸ ᱦᱩᱭ ᱫᱚ ᱦᱩᱭᱩᱜᱼᱟ, ᱟᱫᱚ ᱟᱞᱮ ᱥᱮᱫ ᱫᱚ ᱵᱟᱝ ᱦᱩᱭᱩᱜᱼᱟ, ᱚᱱᱠᱟ ᱫᱚ ᱢᱟᱱᱮ ᱫᱟᱜ ᱫᱤᱱ ᱜᱮ ᱦᱩᱭᱩᱜᱼᱟ ᱛᱚ, ᱟᱫᱚ ᱮᱴᱟᱜ ᱥᱩᱢᱟᱹᱭ ᱫᱚ ᱵᱟᱝ ᱦᱩᱭᱩᱜᱼᱟ᱾
ᱦᱮᱸ ᱢᱟᱱᱮ ᱡᱟᱹᱥᱛᱤ ᱠᱳᱢᱯᱟᱱᱤ ᱠᱚ ᱦᱟᱱᱟ ᱱᱚᱣᱟ ᱠᱚ ᱪᱮᱫ ᱠᱚᱠᱚ ᱵᱮᱱᱟᱣ ᱠᱮᱫᱼᱟ ᱛᱚ, ᱢᱟᱲᱟᱝ ᱛᱮᱫᱚ ᱵᱩᱨᱩ ᱫᱷᱟᱨᱮ ᱨᱮ ᱡᱷᱟᱨᱱᱟ ᱠᱚ ᱛᱟᱦᱮᱱ ᱛᱟᱦᱮᱸᱫ ᱚᱱᱟ ᱠᱚᱨᱮ ᱛᱤᱱ ᱥᱤᱧ ᱛᱤᱱ ᱡᱟᱹᱯᱩᱫ ᱮᱢ ᱧᱟᱢ ᱜᱮᱭᱟ ᱢᱟᱱᱮ ᱥᱤᱛᱩᱝ ᱠᱷᱚᱱ ᱦᱚᱸ ᱥᱤᱛᱩᱝ ᱫᱟᱹᱧᱟᱜ ᱫᱟᱜ ᱥᱮᱛᱮᱧ ᱧᱚᱜ ᱜᱮᱭᱟ ᱢᱮᱱᱠᱷᱟᱱ ᱱᱮᱛᱟᱨ ᱫᱚᱧ ᱧᱮᱞᱮᱜᱼᱟ ᱮᱢᱚᱱᱟ ᱡᱷᱟᱨᱱᱟ ᱠᱚᱨᱮ ᱦᱚᱸ ᱫᱟᱜ ᱫᱚ ᱵᱟᱭ ᱥᱮᱛᱮᱧᱚᱜ ᱠᱟᱱᱟ ᱟᱸᱡᱮᱫ ᱪᱟᱵᱟᱜ ᱠᱟᱱᱟ᱾
ᱦᱳᱭ ᱟᱞᱮ ᱴᱷᱮᱱ ᱦᱚᱸᱛᱚ ᱚᱱᱠᱟ ᱦᱮᱸ ᱡᱷᱟᱨᱱᱟ ᱠᱚᱫᱚ ᱢᱮᱱᱟᱜ ᱟᱠᱟᱟᱜ ᱮᱠᱷᱚᱱ ᱫᱚ ᱫᱟᱜ ᱫᱤᱱ ᱫᱚ ᱫᱟᱜ ᱠᱚ ᱛᱟᱦᱮᱱᱟ ᱢᱮᱱᱠᱷᱟᱱ ᱡᱟᱦᱟᱸᱱᱟᱜ ᱟᱨᱫᱷᱟ ᱫᱷᱚᱨᱚᱱ ᱫᱷᱚᱨᱚᱱ ᱨᱮ ᱛᱚᱠᱷᱚᱱ ᱫᱚ ᱢᱟᱱᱮ ᱯᱩᱨᱟᱹ ᱨᱚᱦᱚᱲ ᱩᱛᱟᱹᱨ ᱠᱚᱜᱼᱟ᱾
ᱚᱻ ᱤᱧᱤᱧ ᱩᱭᱦᱟᱹᱨᱟ ᱢᱟᱱᱮ ᱚᱱᱛᱮ ᱤᱧ ᱟᱭᱳᱣᱟᱜ ᱢᱟᱢᱳ ᱚᱲᱟᱜ ᱚᱱᱛᱮ ᱥᱮᱫ ᱞᱮ ᱪᱟᱞᱟᱣ ᱞᱮᱱᱟ, ᱢᱟᱱᱮ ᱚᱸᱰᱮ᱾ ᱩᱱᱠᱩ ᱫᱚ ᱚ ᱢᱟᱲᱟᱝ ᱥᱚᱨᱠᱟᱨ ᱯᱟᱥᱴᱟ ᱥᱮᱫ ᱠᱷᱚᱱᱚᱱᱟᱜ ᱱᱚᱞ ᱠᱚ ᱪᱟᱸᱯᱟ ᱠᱚᱞ ᱠᱚ ᱵᱟᱭ ᱵᱮᱱᱟᱣ ᱠᱟᱜ
ᱦᱳᱭ
ᱛᱚ ᱩᱱᱠᱩ ᱫᱚ ᱡᱷᱟᱨᱱᱟ ᱫᱟᱜ ᱜᱮᱠᱚ ᱩᱢ ᱚᱡᱚᱜᱚᱜ ᱠᱟᱱ ᱛᱟᱦᱮᱸᱫ᱾ ᱟᱫᱚ ᱵᱟᱹᱞᱛᱤ ᱛᱮ ᱞᱩ ᱦᱩᱭᱩᱜ ᱛᱟᱭ ᱠᱩᱧ ᱫᱚ ᱵᱟᱝ ᱚᱱᱟ ᱢᱤᱫᱴᱮᱱ ᱜᱷᱟᱰᱞᱟᱜ ᱟᱠᱟᱜᱼᱟ ᱠᱚ, ᱢᱟᱱᱮ ᱚᱭ ᱟᱨᱠᱤ ᱵᱟᱨ ᱦᱚᱲ ᱩᱱᱩᱢᱚᱜ ᱞᱮᱠᱟ ᱠᱚ ᱜᱷᱟᱰᱞᱟᱜ ᱟᱠᱟᱜ ᱟᱫᱚ ᱚᱸᱰᱮ ᱜᱮ ᱚᱸᱰᱮᱱᱟᱜ ᱫᱟᱜ ᱜᱮᱠᱚ ᱞᱩᱭᱟ ᱛᱤᱱ ᱥᱤᱧ ᱛᱤᱱ ᱡᱟᱹᱯᱩᱫ᱾ ᱟᱫᱚ ᱟᱹᱰᱤ ᱪᱮᱦᱨᱟ ᱵᱩᱡᱷᱟᱹᱜ ᱛᱟᱦᱮᱸᱫ ᱢᱟᱱᱮ ᱨᱮᱭᱟᱲ ᱜᱮ ᱡᱟᱦᱟᱸ ᱥᱮᱫ ᱡᱚᱠᱷᱚᱱ ᱜᱮᱢ ᱦᱤᱡᱩᱜᱼᱟ, ᱚᱱᱟ ᱡᱷᱟᱨᱱᱟ ᱫᱟᱜ ᱛᱮ ᱡᱷᱟᱨᱱᱟ ᱫᱟᱜ ᱮᱢ ᱧᱩ ᱮᱠᱷᱟᱱ ᱟᱹᱰᱤ ᱨᱮᱭᱟᱲ ᱵᱩᱡᱷᱟᱹᱜᱼᱟ᱾ ᱱᱮᱛᱟᱨ ᱫᱚ ᱚᱱᱟ ᱟᱸᱡᱮᱫᱚᱜ ᱠᱟᱱᱟ ᱵᱟᱭ ᱫᱟᱜ ᱴᱚᱢᱵᱟᱜᱚᱜ ᱠᱟᱱᱟ ᱫᱟᱜᱼᱼ
ᱦᱩ ᱸ
ᱟᱨ ᱚᱱᱠᱟ ᱨᱳᱜᱽ ᱟᱡᱟᱨ ᱠᱚᱦᱚᱧ ᱫᱤᱥᱟᱹᱭ ᱛᱟᱦᱮᱸᱫ ᱚᱱᱠᱟ ᱵᱟᱝ ᱦᱤᱡᱩᱜ ᱛᱟᱦᱮᱸᱜ ᱡᱷᱟᱨᱱᱟ ᱫᱟᱜ ᱧᱩ ᱛᱮ᱾ ᱢᱟᱱᱮ ᱚᱠᱚᱭ ᱠᱚ ᱫᱚ ᱥᱟᱦᱟᱣ ᱠᱚ ᱠᱷᱟᱱ ᱫᱚ ᱴᱷᱤᱠ ᱜᱮ ᱟᱨ ᱵᱟᱝᱠᱷᱟᱱ ᱫᱚ ᱢᱟᱫᱟ ᱧᱟᱢ ᱠᱚᱜᱮᱭᱼᱟ᱾ ᱮ ᱫᱚᱢᱮ ᱜᱮ ᱨᱮᱭᱟᱲᱟ ᱛᱚ᱾
ᱦᱳᱭ ᱨᱮᱭᱟᱲᱼᱟ ᱧᱩ ᱵᱟᱲᱟ ᱫᱚ ᱦᱩᱭ ᱠᱟᱱ ᱜᱮᱭᱟ ᱦᱳᱭ ᱛᱚᱼᱼᱼ
ᱟᱪᱪᱷᱟᱼᱼ
ᱦᱮᱸᱻ ᱟᱨ ᱩᱱᱟᱹᱜ ᱚᱱᱮ ᱞᱟᱹᱭᱟᱠᱚ ᱡᱷᱟᱨᱱᱟ ᱫᱟᱜ ᱮᱢ ᱧᱩ ᱞᱟ ᱢᱟᱱᱮ ᱵᱮᱵᱚᱦᱟᱨ ᱞᱮᱠᱷᱟᱱ ᱠᱷᱟᱱ ᱥᱮ ᱢᱟᱱᱮ ᱟᱹᱰᱤ ᱜᱟᱱ ᱨᱳᱜᱽ ᱟᱡᱟᱨ ᱵᱟᱝ ᱧᱟᱧᱟᱢᱟ᱾ ᱠᱟᱨᱚᱱ ᱡᱷᱟᱨᱱᱟ ᱫᱚᱜ ᱫᱚ ᱟᱹᱰᱤ ᱟᱹᱰᱤ ᱫᱟᱜ ᱢᱟᱱᱮ ᱟᱹᱰᱤ ᱟᱹᱰᱤ ᱜᱟᱱ ᱫᱟᱜ ᱨᱮ ᱨᱮᱭᱟᱜ ᱨᱮᱦᱮᱫ ᱥᱮᱸᱫᱮᱡ ᱠᱷᱚᱱ ᱛᱮ ᱞᱤᱸᱜᱤᱸ ᱚᱰᱚᱠᱚᱜᱼᱟ ᱛᱚ᱾ ᱮᱱᱠᱷᱟᱱ ᱚᱱᱟ ᱨᱟᱱ ᱞᱮᱠᱟ ᱛᱮᱦᱚᱭ ᱠᱟᱹᱢᱤᱭᱼᱟ ᱥᱮᱫᱟᱭ ᱦᱟᱯ ᱦᱟᱯᱲᱟᱢ ᱠᱚ-ᱠᱚ ᱞᱟᱹᱭ ᱛᱟᱦᱮᱸᱫ
ᱦᱚᱭ
ᱟᱨ ᱛᱟᱦᱟᱞᱮ ᱠᱷᱟᱱ ᱚᱱᱟ ᱠᱚ ᱵᱟᱵᱚᱱ ᱧᱩ ᱵᱟᱲᱟᱭᱮᱫ ᱛᱮᱜᱮ ᱩᱱᱟᱹᱜ ᱨᱳᱜᱽ ᱟᱡᱟᱨᱼᱼᱼ ᱧᱟ ᱧᱟᱢ ᱠᱟᱱᱟ ᱱᱮᱛᱟᱨ ᱫᱚ!
ᱦᱚᱭ ᱯᱟᱞᱮᱱ ᱦᱩᱭ ᱫᱟᱲᱮᱭᱟᱜᱼᱟ ᱚᱱᱟ ᱜᱮ
ᱦᱮᱸ ᱟᱨ ᱟᱹ ᱡᱚᱢ ᱦᱚᱸᱛᱚ ᱚᱱᱠᱟ ᱫᱚᱢᱮ ᱥᱟᱨ ᱦᱟᱱᱟ ᱱᱟᱣᱟ ᱮᱢ ᱠᱟᱛᱮᱜ ᱟᱜ ᱵᱚᱱ ᱡᱚᱢᱮᱜᱼᱟ ᱥᱮᱫᱟᱭ ᱫᱚ ᱛᱟᱦᱮᱸᱱ ᱚᱱᱠᱟ ᱫᱚ ᱥᱟᱨ ᱠᱚᱫᱚ ᱵᱟᱠᱚ ᱮᱢᱟᱜ ᱠᱟᱱ ᱛᱟᱦᱮᱸᱜ ᱛᱚ
ᱦᱚᱭ, ᱟᱫᱚ ᱮᱠᱷᱚᱱ ᱫᱚ ᱮᱠᱷᱚᱱ ᱫᱚ ᱦᱚᱲ ᱠᱚ ᱪᱟᱹᱭ ᱠᱟᱱᱟ ᱵᱮᱥᱤ ᱧᱚᱜ ᱦᱩᱭᱩᱜᱼᱟ ᱢᱟ ᱤᱭᱟᱹ ᱠᱚ ᱪᱟᱥ-ᱵᱟᱥ ᱚᱱᱟ ᱦᱚᱛᱮᱜ ᱛᱮ ᱥᱟᱨ ᱮᱢ ᱞᱮᱠᱟᱱᱡ ᱵᱮᱥᱤ ᱫᱚ ᱦᱩᱭᱩᱜᱼᱟ ᱠᱤᱱᱛᱩ ᱟᱫᱚ ᱟᱵᱚᱣᱟᱜ ᱜᱮ ᱠᱷᱚᱛᱤᱜᱼᱟ ᱡᱚᱢ ᱨᱮ
ᱦᱮᱸ ᱢᱟᱱᱮ ᱥᱮᱫᱟᱭ ᱤᱧᱤᱧ ᱩᱭᱦᱟᱹᱨ ᱛᱟᱦᱮᱸᱫ ᱥᱮᱫᱟᱭ ᱫᱚ ᱵᱟᱝ ᱤᱧ ᱡᱚᱠᱷᱚᱱ ᱠᱟᱹᱴᱤᱡ ᱤᱧ ᱫᱤᱥᱟᱹᱭ ᱛᱟᱦᱮᱸᱫ ᱠᱟᱹᱴᱤᱡ ᱚᱠᱛᱚ ᱨᱮ ᱩᱱ ᱡᱚᱠᱷᱚᱡ ᱡᱟᱦᱟᱸ ᱟᱲᱟᱜ ᱠᱚ ᱥᱮ ᱥᱚᱵᱽᱡᱤ ᱠᱚ - ᱠᱚ ᱪᱟᱥᱮᱫ ᱛᱟᱦᱮᱸᱱ ᱚᱱᱟ ᱟ ᱛᱮᱦᱮᱧ ᱡᱩᱫᱤᱢ ᱜᱚᱫ ᱠᱟᱜᱼᱟᱼᱼᱼ ᱟᱫᱚ ᱡᱩᱫᱤ ᱵᱟᱢ ᱩᱛᱩ ᱫᱟᱲᱮᱭᱟᱜᱼᱟ ᱱᱟ ᱠᱤᱢᱵᱟ ᱵᱟᱡᱟᱨ ᱠᱷᱚᱱᱮᱢ ᱟᱹᱜᱩᱭ ᱨᱮᱦᱚᱸ ᱵᱟᱢ ᱩᱛᱩ ᱪᱤᱫᱮᱭᱟᱜ ᱱᱟ ᱜᱟᱯᱟ ᱠᱷᱟᱱ ᱚᱱᱟ ᱫᱚ ᱜᱚᱥᱚᱜᱼᱟ ᱠᱤᱱᱛᱩ ᱱᱮᱛᱟᱨᱟᱜ ᱥᱚᱵᱽᱡᱤ ᱠᱩᱧ ᱧᱮᱞᱮᱫᱼᱟ ᱛᱮᱦᱮᱧ ᱡᱩᱫᱤ ᱵᱟᱢ ᱩᱛᱩ ᱞᱟᱜᱼᱟ ᱟᱨ ᱱᱚᱝᱠᱟ ᱜᱚᱨᱚᱢ ᱫᱤᱱ ᱜᱚᱨᱚᱢ ᱜᱮ ᱛᱟᱦᱮᱱᱟ ᱮᱱᱠᱷᱟᱱ ᱫᱚ ᱥᱤᱭᱟᱜᱼᱼ ᱠᱟᱱᱟ ᱢᱟᱱᱮ ᱯᱩᱨᱟᱹ ᱨᱟᱱ ᱵᱚᱱ ᱮᱢᱟᱜ ᱨᱟᱱ ᱠᱚ ᱮᱢᱟᱜ ᱠᱟᱱᱟ᱾
ᱦᱳᱭ, ᱚᱱᱠᱟ ᱜᱮ!
ᱢᱟᱱᱮ ᱱᱚᱣᱟ ᱫᱚ ᱦᱚᱭᱛᱚ ᱡᱟᱹᱥᱛᱤ ᱞᱚᱜᱚᱱ ᱢᱟᱱᱮ ᱞᱚᱜᱚᱱ ᱦᱟᱨᱟᱜ ᱢᱟ ᱦᱚᱛᱮᱛᱮ ᱨᱟᱱ ᱠᱚ ᱮᱢᱟᱜ ᱠᱟᱱᱟ ᱢᱮᱱᱠᱷᱟᱱ ᱦᱚᱲᱢᱚ ᱫᱚ ᱮᱠᱫᱚᱢ ᱜᱮ ᱠᱷᱟᱨᱟᱯᱟ
ᱦᱳᱭ
ᱟᱨ ᱚᱠᱛᱚ ᱠᱚᱢᱟ ᱛᱟᱞᱟᱝ ᱪᱟᱵᱟᱭᱱᱟ ᱟᱨ ᱴᱟᱭᱤᱢ ᱟᱨᱼᱼᱼᱼ ᱜᱟᱞᱢᱟᱨᱟᱣ ᱦᱚᱸ ᱵᱟᱝ ᱢᱩᱪᱟᱹᱫ ᱞᱮᱱᱟ ᱟᱫᱚ ᱢᱩᱪᱟᱹᱫ ᱨᱮ ᱡᱟᱦᱱᱟᱼᱜ ᱞᱟᱹᱭ ᱥᱟᱱᱟᱢᱟᱼᱼ
ᱟᱫᱚ ᱴᱟᱭᱤᱢ ᱠᱚᱦᱚᱸ ᱪᱟᱵᱟᱭᱱᱟ ᱟᱫᱚ ᱪᱮᱫ ᱞᱟᱹᱭᱟᱢ
ᱦᱩᱸ ᱟᱫᱚ ᱵᱟᱝ ᱞᱮᱭᱟ?
ᱚ